ᱦ ᱜᱚᱝᱠᱮ
ᱦᱮᱸ ᱟᱡᱚᱢᱚᱜ ᱠᱟᱱᱟ?
ᱟᱸᱡᱚᱢ ᱟᱹᱞᱤᱧ ᱰᱤᱥᱴᱟᱵᱮᱫᱟ ᱥᱮ ᱪᱮᱫ ᱞᱮᱠᱟ?
ᱟᱪᱪᱷᱟ ᱦᱳᱭ ᱠᱟᱹᱴᱤᱡ ᱰᱤᱥᱴᱟᱵᱮᱫ ᱛᱟᱹᱵᱮᱱ ᱛᱟᱦᱮᱸᱱᱟ᱾
ᱦ
ᱪᱮᱫ ᱵᱤᱱ ᱪᱤᱠᱟᱹᱭᱮᱫᱟ ᱱᱤᱛᱚᱜ ᱫᱚ?
ᱱᱚᱜᱚᱭ ᱜᱚᱰᱟ ᱨᱮ ᱦᱮᱱᱟᱜ ᱞᱤᱧᱟᱹ
ᱟᱪᱪᱷᱟ ᱟᱪᱪᱷᱟ ᱛᱟᱦᱚᱞᱮ ᱱᱤᱛᱚᱜ ᱫᱚ ᱚᱠᱟ ᱵᱟᱨᱮ ᱛᱮᱞᱟᱝ ᱜᱟᱯᱟᱞ ᱢᱟᱨᱟᱜᱼᱟ?
ᱚᱱᱟ ᱚᱱᱟ ᱟ ᱟᱹᱛᱩ ᱨᱮᱱᱟᱜ ᱡᱩᱢᱤᱫ ᱡᱟᱦᱟᱸ
ᱟᱪᱪᱷᱟ ᱟᱪᱪᱷᱟ ᱟᱨ ᱳᱭ ᱤᱭᱟᱹ ᱟᱵᱚ ᱟᱵᱚ ᱢᱚᱫᱫᱷᱮ ᱡᱟᱦᱟᱸ ᱟᱸᱫᱷᱟ ᱯᱟᱹᱛᱟᱹ ᱠᱚ ᱢᱮᱱᱟᱜᱼᱟᱸ ᱥᱮ ᱵᱟᱝ ᱟᱛᱩ ᱨᱮ ᱢᱮᱱᱟᱜ-ᱟ ᱛᱚ ᱟᱸᱫᱷᱟ ᱯᱟᱹᱛᱭᱟᱹᱣ ᱠᱚ?
ᱚᱱᱟ ᱮᱠᱷᱚᱱᱚ
ᱟᱸᱫᱷᱟ ᱯᱟᱹᱛᱭᱟᱹᱣ ᱠᱚ ᱢᱮᱱᱟᱜ ᱛᱚ ᱟᱛᱳ ᱨᱮ? ᱟᱵᱤᱱᱟᱜ ᱱᱮᱴ ᱱᱮᱴᱣᱟᱨᱠ ᱠᱟᱹᱴᱤᱡ ᱯᱨᱚᱵᱞᱮᱢᱫᱟᱭ ᱨᱚᱲ ᱵᱷᱟᱜᱮ ᱧᱚᱜ ᱵᱟᱝ ᱟᱡᱚᱢᱚᱜ ᱠᱟᱱᱟ
ᱦᱮᱞᱳ
ᱟᱪᱷᱟ ᱟᱪᱷᱟ ᱟᱪᱪᱷᱟ
ᱦᱩᱸ ᱦᱩᱸ ᱱᱤᱛᱳᱜ ᱞᱟᱹᱭ ᱵᱤᱱ ᱦᱮᱸ ᱱᱤᱛᱳᱜ ᱟᱸᱡᱚᱢᱚᱜ ᱠᱟᱱᱟ ᱞᱟᱹᱭ ᱵᱤᱱ
ᱦᱮᱸ ᱦᱮᱸᱜ